ᱦᱮᱞᱳ
ᱦᱟᱞᱳ
ᱡᱚᱦᱟᱨ ᱜᱮ ᱜᱚᱝᱠᱮ ᱡᱚᱦᱟᱨ ᱜᱮ?
ᱦᱟᱸ ᱡᱚᱦᱟᱨ ᱜᱮ,
ᱟᱪᱪᱷᱟ ᱨᱳᱲ ᱠᱳᱫᱳ ᱢᱚᱡ ᱜᱮ ᱟᱸᱢᱚᱢᱚᱜ ᱠᱟᱱ ᱛᱤᱧᱟ ᱵᱟᱝ?
ᱮᱸ ᱪᱮᱫ ᱵᱤᱱ ᱞᱟᱹᱭᱮᱜᱼᱟ ᱵᱟᱭ ᱟᱸᱡᱚᱢᱚᱜ ᱠᱟᱱ ᱛᱟᱵᱤᱱᱟ ᱵᱷᱟᱜᱤ ᱴᱷᱤᱠ?
ᱢᱮᱱ ᱫᱟᱞᱤᱧ ᱨᱚᱨ ᱠᱚᱫᱚ ᱢᱚᱡᱽ ᱜᱮᱵᱮᱱ ᱢᱚᱡᱽ ᱜᱮᱵᱮᱱ ᱟᱸᱡᱚᱢ ᱮᱫᱟ ᱨᱚᱲ ᱠᱚᱫᱚ?
ᱦᱮᱸ ᱱᱤᱛᱚᱜ ᱟᱸᱡᱚᱢᱚᱜ ᱠᱟᱱ ᱛᱟᱵᱮᱱᱟ ᱢᱚᱡᱽ ᱜᱮ, ᱟᱹᱞᱤᱧᱟᱜ ᱨᱚᱲ ᱟᱸᱡᱚᱢᱚᱜ ᱠᱟᱱᱟ ᱥᱮ ᱵᱟᱝᱼᱟ?
ᱦᱮᱸ ᱟᱸᱡᱚᱢ,
ᱛᱟᱦᱚᱞᱮ ᱪᱮᱫ ᱠᱚᱵᱮᱱ ᱪᱤᱠᱟᱹ ᱵᱟᱲᱟᱭᱮᱜᱼᱟ ᱱᱤᱛᱳᱜ?
ᱪᱮᱫ ᱦᱚᱸ ᱵᱟᱝ ᱱᱤᱛᱚᱜ ᱫᱚ ᱦᱚᱸᱜ ᱫᱟᱨᱮ ᱵᱩᱴᱟᱹ ᱨᱮ ᱢᱮᱱᱟᱜ ᱞᱤᱧᱟ, ᱥᱤᱛᱩᱝ ᱠᱟᱫᱟᱭ ᱵᱟᱝ ᱾
ᱦᱮᱸ ᱥᱤᱛᱩᱝ ᱠᱟᱫᱟᱭ ᱟᱯᱮ ᱥᱮᱫᱽ,
ᱦᱮᱸ
ᱟᱪᱪᱷᱟ, ᱟᱞᱮ ᱥᱮᱫ ᱢᱟ ᱫᱟᱜ ᱮ ᱡᱟᱹᱲᱤᱭᱮᱫᱟ ᱮᱱᱟ ᱮᱱᱟᱱ ᱥᱮᱛᱟᱜ ᱠᱷᱚᱱ ᱾
ᱫᱟᱜ ᱫᱟᱭ,
ᱦᱮᱸ ᱦᱮᱸ ᱫᱟᱜ ᱮᱫᱟᱭ ᱟᱞᱮ ᱥᱮᱫᱚ ᱫᱟᱜ, ᱮᱫᱟᱭ ᱮᱱᱟᱝ ᱥᱮᱛᱟᱜ ᱠᱷᱚᱱ ᱾ ᱱᱤᱛᱚᱜ ᱦᱚᱸ ᱵᱟᱭ ᱛᱤᱠᱟᱭᱟ ᱱᱤᱛᱚᱜ ᱦᱚᱸ ᱡᱚᱨᱚᱭᱮᱜ ᱜᱮᱭᱟᱭ, ᱡᱟᱹᱲᱤᱭᱮᱫᱟᱭ ᱱᱤᱛᱚᱜ ᱦᱚᱸ ᱾
ᱦᱩᱸ ᱢᱟ ᱢᱚᱸᱡᱽ ᱛᱮ ᱦᱟᱸᱜ ᱦᱩᱲᱩ ᱯᱮ ᱨᱚᱦᱚᱭᱟ ᱛᱚᱵᱮ?
ᱦᱮᱸ ᱢᱚᱡᱽ ᱛᱮᱜᱮᱸ, ᱱᱮ ᱮ ᱞᱟᱦᱟ ᱛᱮᱫᱚ ᱵᱟᱝ ᱫᱟᱜ ᱮᱫ ᱛᱟᱦᱮᱸᱱᱟ ᱦᱚᱞᱟ ᱠᱷᱚᱱᱮ ᱫᱟᱜ ᱮᱼᱟ ᱾ ᱟᱨ ᱛᱤᱦᱮᱧ ᱦᱳ ᱫᱟᱜ ᱟᱠᱟᱫ ᱜᱮ ᱢᱮᱱᱟᱜᱼᱟ ᱾ ᱟᱸ ᱛᱟᱦᱚᱞᱮ ᱟᱯᱮᱥᱮᱫ ᱫᱚ ᱱᱟᱜ, ᱟᱯᱮᱥᱮᱫ ᱫᱚ ᱟᱣᱨᱤᱯᱮ ᱮᱛᱚᱦᱚᱵᱟ ᱦᱩᱲᱩ ᱠᱚᱫᱚ ᱨᱚᱦᱚᱭ?
ᱟᱞᱮᱥᱮᱫ ᱦᱚᱞᱟ ᱫᱚᱭ ᱫᱟᱜ ᱞᱮᱜ ᱜᱮᱭᱟ ᱾
ᱛᱤᱦᱤᱧ ᱫᱚ ᱵᱟᱭ ᱫᱟᱜ ᱠᱟᱫᱟ ᱾
ᱟᱪᱪᱷᱟ ᱮᱱᱠᱷᱟᱱ ᱫᱚ ᱮᱛᱚᱦᱚᱵ ᱠᱟᱫᱟ ᱯᱮ ᱥᱮ ᱵᱟᱝᱼᱟ ᱦᱚ-ᱦᱩᱲᱩ ᱨᱚᱦᱚᱭ ᱠᱚᱫᱚ?
ᱦᱳᱲᱩ ᱫᱚ ᱟᱭᱢᱟ ᱫᱤᱱ ᱜᱮᱞᱮ ᱮᱦᱚᱵ ᱠᱟᱫᱟ ᱦᱚᱦᱚᱸᱢᱩᱪᱟᱹᱫ ᱥᱮᱫ ᱦᱟᱸᱜ ᱪᱟᱞᱟᱣ ᱠᱟᱱᱟ᱾
ᱟᱪᱪᱷᱟ ᱦᱮᱸ ᱱᱟᱯᱟᱭ ᱠᱟᱛᱷᱟ ᱜᱮ᱾ ᱟ-ᱟᱞᱮ ᱫᱚ ᱱᱟᱦᱟᱜ ᱦᱚᱞᱟ ᱢᱟᱸᱫᱮᱨ ᱜᱮ ᱱᱟᱦᱟᱜ ᱞᱮ ᱮᱛᱚᱦᱚᱵ ᱠᱟᱫᱟ, ᱱᱚᱜᱼᱚᱭ ᱛᱚ ᱫᱟᱜ ᱜᱮᱼᱟᱭ ᱞᱟᱦᱟ ᱛᱮᱫᱚ ᱵᱟᱭ ᱫᱟᱜ ᱟᱞᱮ ᱠᱟᱱ ᱛᱟᱦᱮᱸᱜᱼᱟ ᱛᱚᱞᱟ ᱠᱚᱦᱚᱸ ᱦᱟᱲᱟᱢ ᱪᱟᱵᱟ ᱠᱟᱱ ᱛᱟᱦᱮᱸᱜ᱾ ᱟᱨ ᱱᱤᱛᱚᱜ ᱫᱟᱜ ᱮ ᱟᱬᱜᱳ ᱠᱟᱜ ᱠᱷᱟᱹᱛᱤᱨ ᱛᱮ ᱱᱟᱦᱟᱜ ᱱᱤᱛᱚᱜ ᱤᱱᱟᱹ ᱛᱚᱞᱟ ᱜᱮᱞᱮ ᱨᱚᱦᱚᱭᱮᱜᱼᱟ᱾ ᱦᱟᱲᱟᱢ ᱦᱟᱲᱟᱢ ᱛᱚᱞᱟ ᱜᱮ ᱪᱤᱠᱟᱭᱟᱢ᱾
ᱟᱞᱮ ᱦᱚᱸ ᱢᱟᱱᱮ ᱚᱝᱠᱟ ᱰᱟᱹᱰᱤ ᱠᱚ ᱛᱟᱦᱮᱸ ᱠᱟᱱᱟ ᱵᱟᱝ ᱦᱤ ᱛᱤᱧᱚᱜ ᱠᱟᱱ ᱛᱟᱦᱮᱱᱟ ᱫᱟᱜ᱾ ᱚᱠᱟ ᱠᱷᱚᱨᱚᱠ ᱠᱷᱚᱡ ᱪᱚᱝ ᱦᱳᱭ ᱚᱱᱠᱟᱱ ᱡᱟᱜᱟ ᱞᱟᱦᱟ ᱫᱚ᱾
ᱟᱪᱪᱷᱟ ᱦᱮᱸ ᱟᱨ
ᱛᱚᱵᱮ ᱥᱤᱭᱳᱜ ᱫᱚ ᱴᱤᱠᱴᱟᱨ ᱛᱮᱜᱮ ᱦᱩᱭᱩᱜ ᱠᱟᱱᱟ ᱥᱮ ᱱᱟᱦᱮᱞ?
ᱥᱤ ᱠᱚᱢᱟ ᱱᱟᱦᱮᱞ ᱛᱮᱜᱮ ᱱᱟᱦᱟᱜ ᱦᱮᱸᱥᱮ ᱱᱤᱛᱚᱜ ᱢᱟ ᱱᱟᱦᱟᱜ ᱫᱟᱜᱥᱮ ᱚᱝᱠᱟ ᱫᱟᱜ ᱵᱟᱭ ᱫᱟᱜᱮᱜᱼᱟ ᱥᱮ ᱞᱟᱦᱟ ᱛᱮ ᱠᱚ ᱞᱟᱦᱟ ᱠᱷᱚᱱ ᱯᱟᱲᱟᱜ ᱫᱚᱦᱚᱣ ᱠᱟᱜ ᱛᱟᱦᱮᱸᱜᱼᱟ ᱵᱟᱹᱫᱽ ᱠᱚ᱾ ᱱᱮᱠᱟᱱ ᱫᱚ ᱦᱟᱸᱜ ᱤᱱ ᱱᱟ-ᱱᱟᱦᱮᱞ ᱛᱮᱜᱮ ᱥᱤ ᱦᱩᱭ ᱠᱟᱱᱟ, ᱟᱨ ᱫᱟᱜ ᱞᱚᱜᱚᱱ ᱵᱟᱭ ᱫᱟᱜ ᱠᱟᱫ ᱛᱟᱦᱮᱸᱜᱼᱟ ᱥᱮ ᱵᱟ ᱟᱢ ᱡᱚᱦᱚᱱ ᱞᱚᱜᱚᱱ ᱫᱟᱜᱚᱜᱼᱟ ᱦᱮᱸ ᱡᱚᱛᱚ ᱜᱷᱩᱴᱚ ᱠᱚ ᱵᱟᱹᱭᱦᱟᱹᱲ ᱠᱚᱜᱼᱚ ᱦᱮᱸ ᱥᱮ ᱮᱱᱠᱷᱟᱱ ᱫᱚ ᱚᱱᱛᱮ ᱠᱷᱚᱱ ᱢᱟ ᱵᱟᱝ ᱜᱟᱱᱚᱜᱼᱟ ᱦᱚᱸᱜᱼᱚᱭ ᱞᱚᱜᱚᱱ ᱠᱟᱹᱢᱤ ᱠᱚ ᱵᱟᱝᱠᱚ ᱧᱟᱢᱚᱜᱼᱟ ᱠᱟᱹᱱᱢᱤ ᱠᱚ ᱱᱟᱦᱟᱜ ᱡᱟᱦᱟᱸᱭ ᱨᱚᱦᱚᱭ ᱠᱚ ᱱᱟᱦᱟᱜ ᱦᱮᱸᱥᱮ᱾ ᱠᱷᱟᱱᱫᱚ ᱫᱚ ᱞᱚᱜᱚᱱ ᱧᱚᱜ ᱥᱤ ᱮᱱᱠᱷᱟᱱ ᱫᱚ ᱞᱚᱜᱚᱱ ᱮᱱᱠᱷᱟᱱ ᱱᱟᱦᱮᱞ ᱛᱚᱵᱮ ᱱᱟᱦᱟᱜ ᱞᱚᱜᱚᱱ ᱢᱟ ᱱᱟᱦᱟᱜ ᱥᱤᱢᱟ ᱵᱟᱝ ᱜᱟᱱᱚᱜᱼᱟ ᱚᱱᱟᱛᱮ ᱴᱮᱠᱴᱟᱨ ᱛᱮ ᱦᱳᱭ ᱱᱤᱛᱚᱜ ᱫᱚ ᱦᱟᱸᱜ ᱢᱤᱫᱵᱟᱨ ᱴᱮᱠᱠᱴᱟᱨ ᱛᱮ ᱥᱤ ᱵᱟᱲᱟ ᱦᱩᱭ ᱠᱟᱱᱟ ᱛᱚ ᱡᱟᱹᱥᱛᱤ ᱫᱚᱜ ᱱᱟᱦᱮᱞ ᱛᱮᱜᱮ ᱱᱤᱛᱚᱜ ᱫᱚ ᱦᱟᱜ ᱱᱤᱭᱟᱹ ᱡᱚᱛᱚ ᱞᱮᱠᱟᱜᱮ ᱱᱤᱭᱟᱹ ᱫᱚ ᱱᱟᱜ ᱪᱮᱫᱟᱜ ᱥᱮ ᱵᱟᱝ ᱫᱟᱜ ᱠᱟᱱ ᱛᱟᱠ ᱠᱚᱥᱮ ᱮᱱᱠᱷᱟᱱ ᱫᱚ ᱢᱤᱫᱴᱮᱱ ᱢᱤᱫᱴᱤᱡ ᱛᱮ ᱠᱩᱥᱤᱭᱟᱜᱼᱟ᱾ ᱠᱚ ᱡᱟᱦᱟᱸ ᱫᱟᱜ ᱠᱟᱱᱟ ᱮᱱᱠᱷᱟᱱ ᱫᱚ ᱫᱟᱜᱚᱜ ᱠᱟᱱ ᱛᱟᱠᱚᱣᱟ ᱥᱤᱭᱮᱜ ᱟᱠᱚ ᱚᱱᱮ ᱚᱝᱠᱟ᱾ ᱦᱮᱸ ᱟᱨ ᱛᱟᱦᱞᱮ ᱟᱯᱮ ᱥᱮᱫ ᱫᱚ ᱪᱮᱫ ᱛᱮᱯᱮ ᱥᱤᱭᱟᱹᱜᱼᱟ?
ᱮᱱᱦᱚᱸ ᱢᱟᱱᱮ ᱵᱟᱱᱟᱨ ᱨᱮᱜᱮ ᱠᱚ ᱥᱤᱫᱟ ᱚᱝᱠᱟ ᱢᱟᱱᱮ ᱚᱠᱟ ᱠᱚᱨᱮ ᱫᱚ ᱢᱤᱫᱴᱮᱜ ᱠᱷᱮᱛ ᱫᱟᱜ ᱱᱟ ᱚᱱᱟ ᱢᱤᱫᱴᱮᱜ ᱠᱷᱮᱛ ᱞᱟᱜᱤᱫᱚ ᱛᱮ ᱴᱮᱠᱴᱟᱨ ᱴᱮᱠᱴᱟᱨ ᱫᱚ ᱵᱟᱭ ᱟᱜᱩᱭᱟ ᱵᱟᱝ᱾
ᱦᱩᱸ
ᱚᱱᱟ ᱠᱚᱫᱚ ᱱᱟᱦᱮᱞ ᱛᱮᱜᱮ ᱥᱤ ᱡᱟᱹᱨᱩᱲ ᱠᱟᱱᱟ ᱟᱨ ᱚᱝᱠᱟ ᱰᱷᱮᱨ ᱧᱚᱜ ᱫᱟᱜ ᱞᱮᱱᱠᱷᱟᱱ ᱫᱚ ᱢᱟᱱᱮ ᱩᱥᱟᱹᱨᱟ ᱨᱚᱦᱚᱭ ᱪᱟᱵᱟᱭ ᱞᱟᱜᱤ ᱢᱟᱱᱮ ᱴᱤᱠᱴᱟᱨ ᱛᱮᱜᱮ ᱥᱤ ᱞᱮ ᱥᱤᱭᱫᱟ᱾
ᱦᱳᱭ ᱦᱳᱭ ᱟᱞᱮ ᱦᱚᱸ ᱚᱝᱠᱟ ᱜᱮ᱾
ᱚᱠᱚᱭ ᱠᱚᱨᱮᱱ ᱫᱚ ᱜᱟᱹᱭ ᱰᱟᱝᱨᱟ ᱵᱟᱹᱱᱩᱜ ᱠᱚᱫᱚ ᱩᱝᱠᱩ ᱫᱚ ᱢᱟᱱᱮ ᱡᱟ ᱢᱤᱫ ᱫᱚᱢᱮ ᱫᱟᱜ ᱠᱮᱫ ᱮᱱ ᱨᱮᱜᱮ ᱠᱚ ᱤᱭᱟᱹ ᱩᱛᱟᱹᱨ ᱫᱟ ᱢᱟᱱᱮ᱾ ᱢᱟᱱᱮ ᱠᱷᱮᱫ ᱫᱟᱜ ᱞᱮᱱᱠᱷᱟᱡ᱾
ᱦᱚᱸᱭ ᱟᱞᱮ ᱥᱮᱫ ᱦᱚᱸ ᱚᱝᱠᱟᱜᱮ᱾ ᱱᱤ ᱫᱤᱱ ᱫᱚ ᱱᱟᱦᱟᱜ ᱵᱟᱝᱼᱟ ᱢᱟᱱᱮ ᱵᱚᱪᱷᱚᱨ ᱫᱚ ᱱᱟᱦᱟᱜ ᱱᱤᱭᱟᱹ ᱱᱤᱭᱟᱹ ᱥᱮᱨᱢᱟ ᱜᱮ ᱱᱚᱝᱠᱟᱣ ᱠᱟᱜᱼᱟ, ᱵᱟᱠᱷᱟᱱ ᱫᱚ ᱱᱟᱦᱟᱜ ᱡᱟᱹᱛᱤ ᱠᱟᱭ ᱫᱚ ᱟᱞᱮ ᱦᱚᱸ ᱴᱮᱠᱴᱚᱨ ᱛᱮᱜᱮᱞᱮ ᱥᱤᱭᱟ ᱦᱟᱸᱜ ᱜᱟᱹᱭ ᱰᱟᱝᱨᱟ ᱠᱚᱫᱚ ᱢᱮᱱᱟᱜ ᱠᱚ ᱨᱮᱦᱚᱸ ᱦᱮᱸ ᱥᱤ ᱫᱚ ᱱᱟᱦᱟᱜ ᱴᱮᱠᱴᱚᱨ ᱛᱮᱞᱮ ᱥᱤᱭᱟ ᱟᱨ ᱟᱲᱮ ᱫᱷᱟᱨᱮ ᱫᱷᱩᱨᱟᱹ ᱠᱟᱛᱮ ᱫᱚ ᱱᱟᱦᱟᱜ ᱱᱟᱦᱮᱞ ᱛᱮᱜᱮ ᱥᱤ ᱦᱩᱭᱩᱜᱼᱟ᱾ ᱜᱚᱴᱟ ᱢᱟ ᱦᱟᱸᱜ ᱥᱤ ᱥᱤ ᱫᱚ ᱱᱟᱦᱟᱜ ᱵᱟᱭ ᱥᱮᱴᱮᱨᱚᱜᱼᱟ ᱴᱨᱟᱠᱴᱟᱨ ᱛᱮᱢᱟ ᱦᱮᱸ ᱥᱮ᱾ ᱟᱲᱮ ᱪᱷᱟᱴᱟᱼᱪᱷᱟᱴᱤ ᱠᱟᱛᱮᱫ ᱫᱷᱟᱨᱮ ᱛᱮ ᱱᱟᱦᱮᱞ ᱛᱮ ᱥᱤᱭᱳᱜ ᱟᱞᱮ᱾ ᱟᱨ ᱱᱤᱭᱟᱹ ᱫᱷᱟᱣ ᱫᱚ ᱱᱟᱦᱟᱜ ᱚᱝᱠᱟ ᱵᱟᱝ ᱫᱟᱜ ᱠᱟᱜᱼᱟᱭ ᱥᱮ ᱠᱷᱟᱱ ᱫᱚ ᱢᱤᱫᱴᱟᱝ ᱢᱤᱫᱴᱟᱝ ᱫᱟᱜᱚᱜ ᱠᱟᱱᱟ᱾ ᱚᱱᱟ ᱠᱚ ᱫᱚ ᱱᱤᱡᱮᱛᱮ ᱦᱮ ᱱᱟᱦᱮᱞ ᱛᱮᱜᱮ ᱥᱤ ᱵᱟᱲᱟ ᱦᱩᱭᱩᱜ ᱠᱟᱱᱟ᱾
ᱱᱮᱛᱟᱨ ᱢᱟᱦᱟᱜ ᱢᱟᱱᱮ ᱜᱟᱹᱭ ᱠᱚᱦᱚᱸ ᱡᱟᱹᱥᱛᱤ ᱵᱟᱠᱚ ᱟᱹᱥᱩᱞᱮᱜ ᱠᱚᱣᱟ ᱵᱟᱝ ᱦᱚᱲ ᱠᱚ᱾
ᱦᱩᱸ ᱦᱩᱸ ᱢᱟᱱᱮ ᱱᱚᱝᱠᱟᱱ ᱦᱳᱭ ᱦᱩᱸ
ᱟᱨᱦᱚᱸ ᱠᱟᱰᱟ ᱢᱟ ᱡᱟᱹᱥᱛᱤ ᱜᱮ ᱵᱟᱠᱚ ᱟᱹᱣᱥᱩᱞᱮᱜ ᱠᱚ᱾
ᱦᱮᱸ ᱟᱞᱮ ᱥᱮᱫ ᱫᱚ ᱵᱟᱝ ᱞᱮᱠᱟᱜ ᱜᱮ ᱱᱟᱦᱟᱜ ᱠᱟᱰᱟ ᱠᱚᱫᱚ ᱱᱟᱦᱟᱜ ᱟᱹᱰᱤ ᱠᱷᱩᱵ ᱠᱚᱢ᱾
ᱢᱟᱱᱮ ᱟᱞᱮ ᱟᱹᱥᱩᱞ ᱞᱮ ᱜᱚᱴᱟ ᱞᱮᱫᱟ ᱦᱮᱸ ᱮᱠᱷᱮᱱ ᱢᱟᱱᱮ ᱚᱱᱠᱟ ᱫᱟᱜ- ᱦᱚ ᱵᱮᱵᱚᱥᱛᱟ ᱡᱟᱨᱩᱲ ᱛᱟᱦᱮᱱᱟ ᱵᱟᱝ?
ᱦᱮᱸ
ᱢᱟᱱᱮ ᱠᱷᱟᱡ ᱞᱚᱞᱚ ᱫᱤᱱ ᱢᱟ ᱵᱚᱞᱮ ᱩᱱᱠᱩ ᱢᱟ ᱫᱟᱜ ᱟᱨ ᱫᱟᱜ ᱨᱮᱜᱮ ᱠᱚ ᱛᱟᱦᱮᱱ
ᱦᱳᱭ
ᱡᱚᱵᱮ ᱟᱨ ᱡᱚᱵᱮ, ᱛᱚ ᱚᱱᱟ ᱤᱭᱟᱹᱛᱮ ᱢᱟᱱᱮ ᱵᱟᱞᱮ ᱟᱹᱜᱩ ᱞᱮᱫ ᱠᱚᱣᱟ᱾
ᱦᱮᱸ ᱱᱟᱯᱟᱭ ᱠᱟᱛᱷᱟ ᱜᱮᱭᱟ ᱟᱨᱼᱼ ᱟᱨ ᱱᱤᱛᱚᱜ ᱫᱚ ᱦᱟᱜ ᱟᱞᱮᱥᱮᱫ ᱦᱚᱸᱼᱼ ᱞᱟᱦᱟ ᱛᱮᱫᱚ ᱜᱟᱹᱭ ᱰᱟᱝᱨᱟ ᱠᱚ ᱫᱚᱦᱚᱭᱮᱫ ᱠᱚ ᱛᱟᱦᱮᱸᱫ ᱜᱮ ᱡᱟᱹᱥᱛᱤ ᱜᱮ ᱛᱟᱦᱮᱸᱫ ᱠᱟᱹᱭ ᱠᱚ ᱱᱮᱛᱟᱨ ᱫᱚ ᱠᱷᱟᱹᱞᱤᱼ ᱡᱟᱦᱟᱸ ᱚᱲᱟᱜ ᱠᱚᱨᱮ ᱦᱚᱲ ᱠᱚ ᱡᱩᱫᱤ ᱢᱟᱱᱮ ᱚᱱᱟ ᱚᱱᱟ ᱚᱱᱟ ᱛᱟᱭᱚᱢ ᱨᱮ ᱢᱤᱫ ᱦᱚᱲ ᱦᱚᱸ ᱫᱚᱨᱠᱟᱨ ᱥᱮ, ᱰᱟᱝᱨᱟᱢ ᱫᱚᱦᱚ ᱠᱤᱱᱟᱹ ᱢᱤᱫ ᱡᱚᱲ ᱦᱮᱸᱥᱮ ᱮᱱᱠᱷᱟᱱ ᱫᱚ ᱩᱱᱠᱤᱱ ᱡᱚᱢ ᱢᱟᱠᱤᱱᱼ ᱦᱩᱭᱩᱜᱼᱟ ᱥᱚᱢᱚᱭ ᱨᱮ ᱜᱩᱯᱤ ᱦᱩᱭᱩᱜᱼᱟ ᱦᱮᱸᱥᱮ
ᱮᱱᱠᱷᱟᱱ ᱫᱚ ᱡᱷᱚ ᱛᱟᱦᱮᱱ ᱫᱚ ᱦᱟᱸᱜ ᱵᱟᱹᱱᱩᱜ ᱠᱚᱣᱟᱜ ᱚᱱᱠᱟ ᱦᱚᱲ ᱱᱟᱦᱟᱜ ᱚᱱᱟ ᱛᱟᱭᱚᱢ ᱨᱮ, ᱟᱫᱚ ᱩᱱᱠᱩ ᱫᱚ ᱵᱟᱝᱠᱚ ᱫᱚᱦᱚ ᱠᱟᱜ ᱠᱚᱣᱟ ᱴᱮᱠᱴᱟᱨ ᱠᱚᱛᱮ ᱠᱚ ᱥᱤ ᱵᱟᱲᱟ ᱦᱚᱪᱚᱭᱟ ᱟᱨ ᱢᱤᱫᱴᱮᱱ ᱜᱟᱱ ᱱᱟᱦᱮᱞ ᱠᱚᱠᱚ ᱦᱟᱛᱟᱣᱟᱠᱚ ᱟᱨ ᱵᱟᱝᱠᱷᱟᱱ ᱫᱚ ᱵᱟᱝ᱾ ᱤᱝᱠᱟᱹ ᱛᱮᱜᱮ ᱠᱚ ᱨᱚᱦᱚᱭ ᱯᱟᱨᱚᱢ ᱠᱟᱜᱼᱟ ᱠᱚ᱾ ᱟᱪᱪᱷᱟ ᱜᱚᱝᱠᱮ ᱟᱯᱮ ᱥᱮᱫ ᱫᱚ ᱦᱩᱲᱩ ᱠᱚᱫᱚ ᱛᱤᱱᱟᱹᱜ ᱵᱟᱨ ᱠᱚ ᱪᱟᱥᱟ ᱠᱚ?
ᱦᱲᱩ ᱵᱟᱨᱫᱚᱢ ᱠᱚ ᱪᱟᱥᱟ᱾
ᱟᱪᱪᱷᱟ ᱵᱟᱨᱫᱷᱚᱱ ᱪᱮᱫ ᱵᱟᱨᱫᱷᱚᱱ?
ᱡᱟᱭᱜᱟ ᱡᱟᱭᱜᱟ ᱫᱚ ᱢᱤᱫ ᱫᱷᱟᱣ ᱜᱮ ᱢᱟᱱᱮ ᱚᱠᱟ ᱥᱮᱫ ᱢᱟᱱᱮᱼ ᱚᱠᱚᱭᱟᱜ ᱪᱚᱝ ᱫᱟᱜ ᱢᱟᱱᱮ ᱢᱚᱡᱽ ᱜᱮ ᱧᱟᱢᱟ ᱢᱟᱱᱮᱼᱼ ᱚᱱᱠᱟᱱᱤᱡ ᱫᱚ ᱵᱟᱨ ᱫᱚᱢ ᱠᱚ ᱪᱟᱥ ᱫᱟ ᱟᱨ ᱚᱠᱟᱥᱮᱫ ᱚᱱᱮ ᱫᱟᱜ ᱵᱟᱝ ᱛᱟᱦᱮᱱᱟ ᱚᱱᱛᱮ ᱫᱚ ᱢᱤᱫ ᱫᱚᱢ ᱜᱮ᱾
ᱟᱪᱪᱷᱟ ᱫᱟᱜ ᱫᱚ ᱱᱟᱦᱟᱜ ᱪᱮᱫ ᱫᱟᱜ ᱯᱮ ᱧᱟᱢᱟ ᱚᱱᱛᱮ ᱟᱯᱮ ᱥᱮᱫ ᱫᱚ ᱦᱟᱜ ᱵᱟᱹᱨ ᱫᱷᱟᱣ ᱪᱟᱥᱫᱟᱯᱮ?
ᱫᱟᱜ ᱚᱱᱠᱟᱜ ᱜᱮ ᱥᱩᱵᱤᱛᱟ ᱢᱮᱱᱟᱜᱼᱟ ᱡᱟᱜᱟ ᱡᱟᱜᱟ ᱫᱚ ᱟᱨ ᱚᱱᱠᱟ ᱤᱭᱟᱹ ᱧᱚᱜᱼᱼ ᱡᱟᱭᱜᱟ ᱢᱮᱱᱟᱜᱼᱟ ᱵᱟᱝᱼᱟᱫᱚᱢ ᱠᱚᱨᱮ ᱫᱚ ᱜᱟᱰᱟ ᱟᱲᱮ ᱚᱱᱠᱟ ᱥᱩᱨ
ᱟᱪᱪᱷᱟ ᱜᱟᱰᱟ ᱟᱲᱮ ᱠᱚ ᱟᱯᱮ ᱫᱚ ᱱᱟᱜ ᱜᱟᱰᱟ ᱟᱲᱮᱼᱼ ᱦᱚᱲ ᱢᱟᱱᱮ ᱚᱱᱛᱮ ᱢᱮᱱᱟᱜ ᱛᱟᱯᱮᱭᱟ ᱦᱟᱸᱜ ᱟᱯᱮᱥᱮᱫ ᱫᱚ ᱦᱟᱸᱜ ᱪᱟᱞᱟᱣ ᱵᱟᱝ
ᱢᱟᱱᱮ ᱜᱟᱰᱟ ᱢᱟ ᱟᱹᱰᱤ ᱡᱟᱹᱥᱛᱤ ᱜᱮ ᱢᱮᱱᱟᱜᱼᱟ ᱵᱟᱝ ᱟᱞᱮ ᱥᱮᱫ ᱫᱚ,
ᱟᱪᱪᱷᱟ ᱮᱱᱠᱷᱟᱱ ᱜᱟᱰᱟ ᱠᱚᱨᱮᱱᱟᱜ ᱫᱟᱜ ᱯᱮ ᱧᱟᱢᱟ, ᱦᱮᱸ ᱟᱨ ᱥᱮᱞᱚ ᱵᱮᱵᱚᱥᱛᱷᱟ ᱠᱚᱼᱼ ᱦᱮᱸ ᱟᱨ ᱥᱮᱞᱚ ᱦᱚᱸ ᱢᱮᱱᱟᱜ ᱜᱮᱭᱟ ᱦᱟᱸᱜ ᱥᱮ,
ᱪᱮᱫ ᱠᱚ
ᱥᱮᱞᱚ ᱥᱮᱞᱚ
ᱥᱮᱞ ᱢᱟᱱᱮ ᱵᱟᱞᱤᱧ ᱵᱟᱰᱟᱭᱟ
ᱚᱱᱟ ᱚᱱᱮ ᱵᱳᱨᱤᱝ ᱵᱤᱱ ᱞᱟᱹᱭ ᱠᱮᱫᱮ ᱫᱚ ᱚᱱᱮ ᱥᱳᱱᱟᱨᱼ ᱵᱟᱝ ᱫᱟᱜ ᱠᱚ ᱵᱟᱝ ᱳᱰᱳᱠᱚᱜᱼᱟ ᱟᱨ ᱞᱟᱭᱤᱱ ᱠᱚᱛᱮᱜ ᱦᱳᱭ ᱦᱳᱭ ᱟᱨ ᱞᱟᱭᱤᱱ ᱠᱚᱛᱮ ᱫᱟᱜ ᱠᱚᱠᱚ ᱳᱰᱳᱠ ᱫᱚᱠᱚ
ᱦᱚᱸ ᱦᱚᱸ
ᱚᱛ ᱵᱷᱤᱛᱤᱨ ᱠᱷᱚᱱ ᱦᱚᱭ ᱚᱱᱮ ᱚᱱᱟ ᱜᱮᱞᱤᱧ ᱞᱟᱹᱭ ᱮᱫᱟ᱾
ᱚ ᱟᱞᱮ ᱥᱮᱫ ᱟᱞᱮ ᱥᱮᱫ ᱫᱚ ᱵᱳᱨᱤᱝ ᱠᱚ ᱢᱮᱛᱟᱜᱼᱟ ᱚᱱᱟ ᱫᱚ᱾
ᱟᱪᱪᱷᱟ ᱦᱳᱭ ᱚᱱᱟ ᱠᱚᱨᱮᱱᱟᱜ ᱵᱮᱵᱚᱥᱛᱷᱟ ᱢᱮᱱᱟᱜ ᱜᱮᱭᱟ ᱛᱚ ᱟᱯᱮ ᱥᱮᱫ ᱫᱚ? ᱟᱪᱪᱷᱟ ᱚ ᱟᱨ
ᱫᱟᱜ ᱫᱚ ᱦᱮᱱᱟᱜ ᱚᱱᱟᱦᱚ ᱡᱟᱜᱟ ᱡᱟᱜᱟᱛᱮ
ᱚ ᱟᱞᱮ ᱥᱮᱫ ᱫᱚ ᱱᱟᱦᱟᱜ ᱟᱞᱮ ᱥᱮᱫ ᱫᱚ ᱢᱤᱫ ᱫᱷᱟᱣ ᱜᱮᱞᱮ ᱪᱟᱥ-ᱟ ᱱᱚᱣᱟᱦᱚ ᱥᱮᱨᱢᱟ ᱫᱟᱜ ᱡᱟᱹᱲᱤ ᱛᱮᱜᱮ ᱡᱟ ᱱᱤᱛᱚᱜ ᱟᱥᱟᱲ ᱵᱚᱝᱜᱟ, ᱟᱨ ᱚᱱᱠᱟ ᱵᱮᱵᱚᱥᱛᱷᱟ ᱠᱚ ᱵᱟᱹᱱᱩᱜ ᱟᱥᱮ ᱥᱮᱞᱚᱠᱚ ᱦᱳᱭᱮᱱᱟ ᱢᱟᱱᱮ ᱵᱚᱨᱤᱧ ᱵᱤᱱ ᱞᱟᱹᱭ ᱠᱮᱫᱟ, ᱟᱨ ᱠᱩᱧ ᱠᱚᱦᱚᱸ ᱜᱟᱰᱟ ᱠᱚᱦᱚᱸ ᱚᱱᱠᱟ ᱫᱚ ᱵᱟᱝ ᱠᱚᱨᱟᱣ ᱟᱠᱟᱱᱟ ᱛᱚ ᱚᱱᱮ ᱚᱱᱟ ᱠᱷᱟᱹᱛᱤᱨ ᱛᱮ ᱵᱟᱝᱞᱮ ᱪᱟᱥ ᱫᱟᱲᱮᱭᱟᱜᱼᱟ ᱾
ᱦᱢ
ᱟᱨ ᱛᱟᱦᱚᱞᱮ ᱩᱛᱩ ᱠᱚᱫᱚᱯᱮ ᱪᱟᱥ ᱵᱟᱲᱟᱭᱟ ᱥᱮ ᱵᱟᱝ ᱟᱯᱮ ᱥᱮᱫ ᱫᱚ ᱚᱱᱛᱮ ᱫᱚ?
ᱪᱮᱫ ᱢᱮᱱ ᱢᱮᱱᱠᱮᱫ?
ᱦᱮᱞᱳ ᱠᱚᱫᱚᱯᱮ ᱪᱟᱥ ᱵᱟᱲᱟᱭᱟ ᱥᱮ ᱵᱟᱝ?
ᱩᱛᱩ ᱡᱤᱱᱤᱥ?
ᱦᱳᱭ ᱩᱛᱩ ᱡᱤᱱᱤᱥ ᱾
ᱩᱛᱩ ᱡᱤᱱᱤᱥ ᱫᱚ ᱢᱟᱱᱮ ᱟᱞᱮ ᱫᱚᱞᱮ ᱪᱟᱥ ᱜᱮᱭᱟ ᱚᱱᱠᱟ ᱢᱟᱱᱮ ᱪᱟᱥ ᱫᱚᱠᱚ ᱪᱟᱥ ᱜᱮᱭᱟ ᱟᱹᱫᱤ ᱡᱟᱹᱥᱛᱤ ᱜᱤ ᱚᱲᱟᱜ ᱨᱮ ᱢᱟᱱᱮ ᱡᱚᱢ ᱞᱟᱹᱜᱤᱫ ᱫᱚ ᱱᱤᱡᱚᱨ ᱛᱮᱜᱮ ᱪᱟᱥ ᱦᱩᱭᱩᱜ ᱠᱟᱱᱟ, ᱵᱟᱡᱟᱨ ᱨᱮᱱᱟᱜ ᱡᱚᱢ ᱦᱚᱸ ᱵᱟᱝ ᱴᱷᱤᱠ ᱛᱤᱦᱤᱧ ᱜᱟᱯ
ᱦᱳᱭ
ᱢᱟᱱᱮ ᱮᱠᱮᱱ ᱨᱟᱱ ᱞᱟᱜᱟᱣᱟᱜ ᱠᱚ ᱵᱮᱱᱟᱣ ᱫᱟ ᱵᱟᱝ᱾
ᱦᱚᱸ ᱦᱚᱸ ᱠᱮᱢᱤᱠᱟᱹᱞ ᱠᱚ ᱨᱟᱱ ᱠᱚ ᱞᱟᱜᱟᱣ ᱠᱟᱛᱮ ᱠᱚ ᱢᱟᱨᱟᱝ ᱢᱟᱨᱟᱝ
ᱱᱤᱡᱮᱨ, ᱱᱤᱡᱮᱨ ᱛᱮᱜᱮᱢ ᱤᱭᱟᱹ ᱞᱮᱠᱷᱟᱡ ᱢᱟᱱᱮ ᱚᱱᱟ ᱫᱚ ᱱᱤᱡᱮᱨ ᱞᱮᱠᱟᱢ ᱤᱭᱟᱹ᱾
ᱦᱢ ᱟᱞᱮ ᱥᱮᱫ ᱦᱚᱸ, ᱚᱱᱠᱟ ᱫᱚ ᱱᱟᱦᱟᱜ ᱟᱠᱷᱨᱤᱧ ᱵᱟᱠᱷᱨᱟ ᱠᱚᱫᱚ ᱦᱟᱸᱜ ᱵᱟᱝᱠᱚ ᱪᱟᱥᱟ ᱱᱤᱡᱮ ᱡᱚᱢ ᱵᱟᱠᱷᱨᱟ ᱜᱮᱠᱚ ᱪᱟᱥᱟ ᱠᱚ ᱟᱨ ᱟᱞᱮᱥᱮᱫ ᱫᱚ ᱩᱛᱩ ᱠᱚ ᱵᱟᱦᱨᱮ ᱠᱷᱚᱱ ᱦᱟᱹᱡᱩᱜᱼᱟ, ᱛᱚ ᱚᱱᱟ ᱠᱷᱟᱹᱛᱤᱨ ᱛᱮᱜᱮ ᱠᱤᱨᱤᱧ ᱠᱚ ᱵᱟᱝᱞᱮ ᱫᱟᱲᱮᱭᱟᱜᱼᱟ ᱾ ᱯᱟᱹᱭᱠᱟᱹᱨᱤ ᱠᱚᱠᱚ ᱟᱹᱜᱩᱭᱟ ᱟᱨ ᱫᱟᱢᱟᱜᱼᱟ ᱟᱠᱚ ᱫᱚᱢᱮ ᱟᱨ ᱦᱟᱴ ᱠᱚ ᱪᱟᱞᱟᱣ ᱞᱮᱱᱠᱷᱟᱱ ᱫᱚ ᱡᱷᱚᱞᱟ ᱠᱚᱦᱚᱸ ᱵᱟᱝ ᱯᱮᱨᱮᱡᱚᱜᱼᱟ ᱠᱚᱢ ᱯᱩᱭᱥᱟᱹ ᱨᱮᱫᱚ ᱾ ᱚᱱᱮ ᱚᱱᱠᱟ ᱠᱷᱟᱹᱛᱤᱨ ᱛᱮᱜᱮ᱾
ᱮᱠᱷᱟᱱ ᱟᱞᱮ ᱫᱚ ᱟᱹᱰᱤ ᱥᱚᱸᱫᱮᱦ ᱜᱮᱞᱮ ᱟᱹᱠᱷᱨᱤᱧᱟ ᱟᱠᱷᱨᱤᱧ ᱫᱚ ᱢᱟᱱᱮ ᱚᱱᱠᱟ ᱡᱚᱢ ᱠᱚ ᱡᱩᱫᱤ ᱵᱟᱹᱲᱛᱤᱜ ᱠᱷᱟᱡ ᱾
ᱦᱚ
ᱠᱚᱸᱰᱷᱟ ᱠᱚ ᱠᱩᱞᱰᱷᱟᱹ ᱠᱚ ᱡᱩᱫᱤ ᱡᱚᱢ ᱵᱟᱹᱲᱛᱤᱜ ᱠᱷᱟᱡ ᱟᱫᱚ ᱪᱮᱫ ᱮᱢ ᱤᱱᱟᱹ ᱛᱮᱫᱚ ᱪᱟᱜ ᱮᱢ ᱜᱤᱰ ᱴᱷᱤᱠ ᱜᱮᱭᱟ ᱵᱟᱝ ᱾
ᱦᱢ
ᱟᱹᱠᱷᱨᱤᱧ ᱡᱟᱹᱨᱩᱲ ᱜᱮᱭᱟ ᱡᱟᱸᱦᱟᱜᱮ ᱢᱤᱫᱵᱟᱨ ᱨᱮᱱᱟᱜ ᱴᱟᱠᱟᱢ ᱧᱟᱢᱟ ᱾
ᱦᱳᱭ ᱡᱟᱦᱟᱸ ᱛᱤᱱᱟᱹᱜ ᱜᱮ ᱢᱤᱫ ᱵᱟᱨ ᱛᱤᱱᱟᱹᱜ ᱦᱩᱭᱩᱜᱼᱟ᱾ ᱟᱞᱮᱥᱮᱫ ᱫᱚ ᱱᱟᱦᱟᱜ ᱚᱝᱠᱟ ᱫᱟᱜ ᱵᱮᱵᱚᱥᱛᱷᱟ ᱠᱚ ᱵᱟᱹᱱᱩᱜ ᱟᱥᱮ ᱟᱨ ᱚᱱᱮ ᱫᱩᱞ ᱫᱟᱜ ᱠᱚᱛᱮ ᱜᱮ ᱡᱷᱟᱹᱱᱴᱤ ᱵᱷᱤᱛᱤᱨ ᱨᱮ ᱡᱟᱦᱟᱱᱟᱜ ᱠᱚ ᱦᱩᱭᱩᱜᱼᱟ ᱾
ᱢᱟᱱᱮ ᱟᱞᱮ ᱥᱮᱫ ᱫᱚ ᱟᱞᱮ ᱥᱮᱫ ᱫᱚ ᱩᱛᱩ ᱡᱤᱱᱤᱥ ᱫᱚ ᱦᱩᱭᱩᱜ ᱜᱮᱭᱟ ᱢᱟᱱᱮ ᱚᱱᱠᱟ ᱦᱚᱲ ᱜᱮ ᱢᱟᱱᱮ ᱰᱟᱝᱨᱟ ᱠᱚ ᱢᱟᱱᱮ ᱢᱚᱸᱡᱽ ᱛᱮ ᱵᱟᱹᱠᱩ ᱛᱚᱞ ᱠᱚᱣᱟ ᱦᱟᱸᱜ ᱢᱟᱱᱮ, ᱦᱟᱹᱱᱤ ᱨᱮᱱᱮ ᱱᱩᱭ ᱨᱮᱱ ᱢᱟᱱᱮ ᱦᱩᱲᱩ ᱦᱩᱲᱩ ᱨᱚᱦᱚᱭ ᱥᱚᱢᱚᱭ ᱜᱮ ᱢᱟᱱᱮ ᱟᱫᱚᱢ ᱦᱚᱲ ᱠᱚ ᱡᱷᱚᱜᱽᱲᱟᱜᱼᱟ, ᱢᱤᱫᱴᱮᱡ ᱢᱤᱫᱴᱮᱡ ᱦᱚᱲ ᱦᱮᱸ ᱟᱹᱰᱤ ᱡᱩᱫᱟᱹᱭ ᱛᱟᱦᱮᱸ ᱠᱟᱱᱟ ᱢᱟᱱᱮ ᱚᱱᱠᱟ ᱮᱴᱟᱜ ᱦᱚᱲ ᱨᱮᱱ ᱜᱟᱹᱭ ᱦᱮᱡ ᱮᱱᱟ
ᱦᱟᱸ
ᱟᱞᱮ ᱥᱮᱫ ᱨᱮᱜᱮ ᱚᱱᱟ ᱫᱚ ᱟᱞᱮ ᱴᱚᱞᱟ ᱨᱮᱜᱮ ᱞᱟᱜᱟ ᱩᱰᱩᱠ ᱠᱤᱫᱤᱭᱟᱠᱚ ᱩᱱᱤ ᱦᱚᱲ ᱫᱚ ᱩᱱᱠᱩ ᱩᱱᱠᱩ ᱜᱷᱟᱨᱚᱧᱡᱽ ᱨᱮᱱ ᱫᱚ ᱟᱫᱚ ᱢᱟᱱᱮ ᱮᱠᱫᱚᱢ ᱜᱟᱹᱭ ᱦᱮᱡ ᱮᱱᱟ ᱵᱟᱝ ᱮᱴᱟᱜ ᱦᱚᱲ ᱨᱮᱱ ᱮᱠᱫᱚᱢ ᱥᱟᱵᱩᱱᱮ ᱡᱚᱢ ᱠᱮᱫ ᱛᱟᱠᱚᱣᱟ, ᱛᱟᱭᱚᱢᱛᱮ ᱩᱱᱤ ᱫᱚᱣ ᱫᱟᱞ, ᱫᱟᱞ ᱥᱟᱵ ᱠᱟᱛᱮᱫ ᱢᱟᱜ ᱠᱮᱫᱮᱭᱟ, ᱚᱠᱟᱥᱮᱫ ᱛᱟᱞᱟ ᱫᱮᱤᱭᱟᱨᱮ ᱵᱟᱝᱫᱚ ᱚᱠᱟ ᱴᱷᱮᱡ ᱵᱚᱞᱮ ᱟᱹᱰᱤ ᱟᱸᱴᱮ ᱤᱭᱟᱹ ᱞᱮᱱᱟ ᱢᱟᱱᱮ ᱫᱟᱣ ᱛᱮᱧ ᱢᱟᱜ ᱠᱮᱫᱮᱭᱟ ᱵᱟᱝ ᱦᱟᱹᱥᱩᱣᱟᱹ ᱛᱮ ᱾
ᱦᱳᱭ ᱦᱳᱭ
ᱰᱟᱸᱰᱚᱢ ᱠᱮᱫ ᱠᱚᱣᱟ ᱠᱚ ᱢᱟᱱᱮ᱾
ᱟᱪᱪᱷᱟ ᱦᱳᱭ ᱚᱱᱠᱟ ᱦᱚᱸ
ᱟᱭᱢᱟ ᱫᱤᱱ ᱞᱟᱜᱟᱣᱮᱱᱟ ᱩᱱᱤ ᱜᱟᱹᱭ ᱨᱟᱱ ᱵᱮᱥ ᱚᱪᱚᱭ ᱞᱟᱹᱜᱤᱜ ᱢᱟᱱᱮ
ᱟᱨ ᱫᱚᱠᱛᱟ ᱠᱚᱫᱚ ᱱᱟᱜ ᱵᱟᱝ ᱠᱚ ᱮᱢᱟ ᱠᱚᱣᱟ ᱡᱟᱦᱟᱸᱱᱟᱜ ᱚᱱᱟ ᱨᱮᱱᱟᱜ,
ᱢᱟᱱᱮ ᱚᱠᱟ ᱞᱮᱠᱟ ᱵᱟᱝ, ᱵᱟᱝ ᱫᱚ ᱡᱩᱫᱟᱹ ᱟᱯᱥᱮᱫ- ᱠᱤᱨᱤᱧ ᱦᱟᱞᱟ ᱟᱫ ᱠᱚᱣᱟᱢ ᱢᱟᱱᱮ ᱩᱱᱠᱩ ᱩᱱᱤ ᱜᱟᱹᱭ ᱫᱚ ᱟᱹᱠᱩ ᱠᱚ ᱫᱚᱦᱚ ᱠᱮᱫᱮᱭᱟ ᱩᱱᱤ ᱚᱠᱚᱭ ᱴᱷᱮᱡ ᱨᱮᱱᱟᱜ ᱢᱟᱜ ᱜᱟᱹᱭ ᱩᱱᱤ ᱟᱹᱭᱩ ᱦᱚᱲ᱾
ᱦᱩᱸ
ᱪᱮ, ᱩᱱᱠᱩᱠᱚ ᱮᱢᱟᱜ ᱠᱚᱣᱟ! ᱞᱟᱜᱟ ᱩᱰᱩᱠ ᱠᱮᱫ ᱠᱚᱣᱟ ᱠᱚ ᱩᱱᱤ ᱟᱹᱭᱩ ᱦᱚᱲ ᱢᱟᱱᱮ ᱵᱟᱭ ᱢᱚᱸᱡᱽ ᱟᱭ ᱦᱮᱸ, ᱚᱸᱠᱟ ᱜᱮ ᱴᱚᱞᱟ ᱨᱤᱱᱤᱡ ᱦᱚᱲ ᱥᱟᱶ ᱮ ᱡᱷᱚᱜᱽᱲᱟ ᱥᱩᱨᱟᱹ ᱢᱤᱫᱴᱤᱡ ᱦᱚᱲᱴᱞᱟ ᱮ ᱜᱮᱟᱨ ᱢᱟᱢ ᱞᱤᱫᱮ
ᱟᱪᱪᱷᱟ, ᱦᱮᱸ ᱦᱮᱸ ᱚᱸᱠᱟᱱ ᱦᱚᱲ ᱫᱚ ᱮᱠᱟ ᱜᱷᱩᱨᱭᱟᱹ ᱜᱮ ᱞᱟᱠᱛᱤᱭᱟ ᱦᱮᱸᱥᱮ᱾
ᱛᱷᱚᱲᱟ ᱤᱭᱟᱹᱜ ᱤᱭᱟᱹᱜ! ᱦᱮᱸ?
ᱞᱟᱹᱭᱤᱟᱹᱧ ᱚᱸᱠᱟᱱ ᱦᱚᱲ ᱫᱚ ᱮᱠᱟ ᱜᱷᱩᱨᱤᱭᱟᱹ ᱜᱮ ᱫᱚᱨᱠᱟᱨ, ᱢᱟᱱᱮ ᱟᱹᱛᱩ ᱠᱷᱚᱱ᱾ ᱪᱮᱫ ᱯᱮ ᱞᱟᱹᱭᱟ ᱟᱯᱮ ᱫᱚ, ᱡᱟᱦᱟᱸ ᱢᱟᱱᱮᱜ ᱢᱟᱺᱡᱷᱤ ᱢᱚᱬᱮ ᱦᱚᱲ ᱩᱱ- ᱠᱚ ᱟᱜ ᱡᱟᱦᱟᱸᱱᱟᱜ ᱜᱮ ᱦᱩᱭᱩᱜᱼᱟ ᱵᱟᱝᱠᱚ ᱵᱟᱝᱠᱚ ᱥᱩᱨᱩᱜᱼᱟ?
ᱠᱷᱟᱡ ᱫᱚᱝ ᱢᱟᱱᱮ ᱪᱮᱫ ᱞᱤᱧ ᱞᱟᱹᱭ- ᱦᱮᱸ ᱵᱟᱸᱠᱷᱟᱱ ᱛᱷᱚᱲᱟᱜ ᱵᱟᱹᱲᱤᱡ ᱦᱚᱲᱮ ᱛᱟᱦᱮᱸ ᱠᱟᱱᱟ ᱢᱟᱱᱮ ᱦᱚᱲ ᱡᱚᱡᱚᱢ ᱦᱚᱲ᱾
ᱦᱳᱭ ᱦᱳᱭ ᱵᱩᱡᱽ ᱫᱟᱲᱮᱜ ᱠᱟᱱᱟ ᱞᱤᱧ᱾ ᱮᱸᱠᱷᱟᱱ ᱫᱚ ᱩᱱᱤ ᱫᱚ ᱞᱟᱜᱟ ᱠᱮᱫᱮᱭᱟ ᱯᱮ?
ᱞᱟᱜᱟᱭᱮᱜᱮ ᱡᱟᱹᱨᱩᱲᱟ ᱢᱟᱱᱮ ᱚᱸᱰᱮ ᱴᱚᱞᱟ ᱨᱮᱦᱚᱸ ᱪᱮᱜ ᱠᱚᱪᱚᱝ ᱮ ᱵᱟᱹᱲᱤᱡ ᱮᱫᱟ ᱚᱸᱠᱟ ᱜᱮ᱾ ᱦᱚᱲᱠᱚ ᱢᱟᱱᱮᱢ ᱢᱟᱜ ᱮᱫ ᱠᱚᱣᱟᱭ ᱪᱤᱠᱟᱹᱭ ᱮᱫ ᱠᱚᱣᱟᱭ ᱜᱮᱨᱮᱫ ᱠᱚᱣᱟᱭ ᱢᱟᱱᱮ ᱢᱟᱭᱟᱢᱮᱭ ᱡᱚᱨᱚ ᱮᱫ ᱛᱟᱠᱚᱣᱟ ᱵᱟᱝ ᱾
ᱦᱩᱸᱱ! ᱦᱩᱸ᱾
ᱚᱸᱻᱪᱮᱜ ᱠᱚᱪᱚᱝ ᱚᱸᱠᱟᱜᱮ ᱢᱟᱱᱮ ᱵᱟᱹᱲᱤᱜ ᱵᱟᱹᱲᱤᱜ ᱮ ᱠᱟᱹᱢᱤ ᱮᱫᱟ ᱾ ᱟᱨ- ᱵᱟᱹᱲᱤᱡ ᱦᱚᱲ ᱚᱲᱟᱜ ᱮ ᱪᱟᱞᱟᱜᱼᱟ᱾ ᱟᱹᱣᱲᱤ ᱜᱤᱜ ᱧᱩ ᱠᱟᱛᱮᱜ ᱮ ᱪᱮᱫ ᱠᱚᱪᱚᱝ ᱮ ᱨᱚᱲᱟ ᱵᱟᱹᱲᱤᱡ ᱵᱟᱹᱲᱤᱡ᱾ ᱚᱱᱟᱛᱮᱜ ᱨᱟᱡᱚᱴ ᱨᱟᱡᱚ ᱦᱚᱲ ᱠᱚ, ᱢᱚᱬᱮ ᱦᱚᱲ ᱠᱚ ᱜᱟᱞᱢᱟᱨᱟᱣ ᱮ ᱜᱮᱫᱟ ᱞᱟᱜᱟ ᱩᱰᱩᱠ ᱠᱮᱫ ᱠᱚᱣᱟᱠ-
ᱦᱳᱭ ᱦᱳᱭ᱾